ᱦᱮᱞᱳ᱾
ᱦᱮᱸ ᱦᱮᱞᱳ ᱜᱚᱝᱠᱮ ᱟᱸᱡᱚᱢᱚᱜ ᱠᱟᱱᱟ᱾
ᱦᱳᱭ ᱜᱚᱝᱠᱮ ᱟᱸᱡᱚᱢᱮᱫ ᱜᱮᱭᱟᱞᱤᱧ᱾
ᱟᱪᱪᱷᱟ ᱟᱪᱪᱷᱟ ᱦᱮᱸ ᱟᱸᱡᱚᱢᱚᱜ ᱠᱟᱱ ᱜᱮᱭᱟ᱾
ᱟᱪᱪᱷᱟ᱾ ᱟᱸ ᱱᱤᱭᱟᱹ ᱜᱷᱟᱹᱲᱤᱡ ᱫᱚ ᱱᱟᱜ ᱠᱷᱟᱱ᱾ ᱪᱟᱸᱫᱳ ᱵᱚᱸᱜᱟ ᱟᱜ ᱫᱟᱭᱟ ᱫᱩᱞᱟᱹᱲ ᱛᱮ ᱱᱟᱯᱟᱭ ᱵᱟᱲᱟ ᱜᱤ᱾
ᱟᱪᱪᱷᱟ᱾
ᱟᱨ ᱟᱨᱤᱧ ᱞᱟᱹᱭᱟ ᱚᱝᱠᱟ᱾
ᱦᱩᱸ ᱤᱧ ᱫᱚ ᱱᱤᱭᱟᱹ ᱜᱷᱟᱹᱲᱤᱡ ᱫᱚ ᱱᱚᱰᱮ ᱜᱮ᱾ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱟᱠᱟᱜ ᱠᱚᱣᱟ᱾ ᱛᱟᱦᱞᱮ ᱠᱤᱫᱩᱵ ᱡᱚᱢ ᱵᱟᱲᱟ ᱠᱚ ᱦᱳᱭᱱᱟ?
ᱮᱸ ᱦᱳᱭ ᱜᱚᱝᱠᱮ ᱡᱚᱢ ᱵᱟᱲᱟ ᱫᱚ ᱦᱳᱭᱮᱱ ᱜᱮᱭᱟ᱾ ᱱᱤᱛᱚᱜ ᱫᱚ ᱦᱟᱸᱜ ᱠᱷᱟᱱ ᱫᱩᱲᱩᱵ ᱡᱤᱨᱟᱹ ᱵᱟᱲᱟ ᱦᱩᱭ ᱠᱟᱱᱟ ᱟᱸ
ᱟ᱾
ᱤᱱ ᱫᱟᱨᱟ ᱫᱚ ᱟᱸᱜ ᱠᱷᱟᱱ ᱵᱤᱥᱨᱟᱢ ᱫᱚ ᱵᱟᱭ ᱜᱟᱱᱚᱜ ᱠᱟᱱᱟ ᱛᱚ ᱟᱫᱚ ᱢᱤᱫ ᱜᱷᱟᱲᱤᱡ ᱫᱚ ᱦᱟᱸᱜ ᱠᱷᱟᱱ ᱡᱤᱨᱳᱜ ᱞᱟᱜᱟᱜ ᱠᱟᱱᱟ᱾
ᱦᱚᱭ ᱦᱚᱭ ᱡᱚᱢ ᱠᱟᱛᱮᱫ ᱮᱸ ᱡᱚᱢ ᱠᱟ ᱛᱮ ᱦᱚᱸ ᱜᱤᱛᱤᱡ ᱞᱮᱝᱠᱷᱟᱱ ᱚᱱᱟ ᱦᱚᱲᱢᱚ ᱨᱮ ᱠᱟᱹᱴᱤᱡ ᱟᱱᱟᱴᱮ ᱟᱹᱜᱩᱭ ᱜᱮᱭᱟ᱾ ᱠᱟᱹᱴᱤᱡ ᱫᱩᱲᱩᱵ ᱡᱤᱨᱟᱹᱜ ᱦᱳᱭᱳᱜ-ᱟ ᱮᱸᱰᱮ ᱦᱟᱡᱚᱢ ᱨᱮᱦᱚᱸ ᱠᱟᱹᱴᱤᱡ ᱵᱷᱟᱜᱮ ᱟᱨᱠᱤ ᱟᱜᱩᱭᱟᱭ᱾ ᱦᱚᱲᱢᱚ ᱵᱷᱟᱜᱮ ᱛᱟᱦᱮᱱᱟ᱾
ᱦᱚᱭ᱾
ᱛᱟᱦᱞᱮ ᱟᱯᱮ ᱥᱮᱫ ᱪᱟᱥ ᱠᱟᱹᱢᱤ ᱠᱚ ᱛᱤᱱᱟᱹᱜ ᱦᱟᱹᱵᱤᱡ ᱠᱟᱜ-ᱟ ᱯᱮ? ᱾
ᱦᱳᱭ ᱜᱚᱢᱠᱮ ᱚᱱᱟ ᱪᱟᱥ ᱠᱟᱢᱤ ᱠᱚᱫᱚ᱾ ᱮᱠᱷᱚᱱ ᱟᱨᱟᱢᱵᱚ ᱚᱰᱚ ᱠᱮᱫ ᱜᱮᱭᱟᱞᱮ᱾
ᱮᱸ᱾
ᱚᱸ᱾ ᱱᱚᱝᱠᱟ ᱵᱟᱹᱭᱦᱟᱹᱲ ᱠᱚ ᱦᱟᱸᱜ ᱠᱷᱟᱱ ᱫᱟᱜ ᱟᱠᱟᱱ ᱜᱮᱭᱟ ᱟᱫᱚ᱾
ᱛᱚ᱾
ᱠᱷᱩᱵ ᱮᱠᱴᱟ ᱫᱚ ᱦᱟᱸᱜ ᱠᱷᱟᱱ ᱵᱟᱭ ᱫᱟᱜᱮᱫ ᱜᱮᱭᱟ ᱛᱚ ᱚᱱᱠᱟ ᱞᱮᱠᱟᱛᱮ ᱜᱷᱩᱴᱩ ᱠᱚᱫᱚ ᱦᱟᱸᱜ ᱠᱷᱟᱱ ᱟᱣᱨᱤ ᱫᱟᱜᱚᱜ-ᱟ᱾
ᱟᱪᱪᱷᱟ ᱟᱪᱪᱷᱟ᱾
ᱟᱫᱚ ᱦᱟᱸᱜ ᱠᱷᱟᱱ ᱵᱟᱹᱭᱦᱟᱹᱲ ᱠᱚᱫᱚ ᱦᱟᱸᱜ ᱠᱷᱟᱱ ᱨᱚᱦᱚᱭ ᱫᱚ ᱦᱩᱭ
ᱚ ᱵᱟᱹᱭᱦᱟᱹᱲ ᱠᱚᱫᱚ ᱚᱱᱮ ᱨᱚᱦᱚᱭ ᱦᱩᱭ ᱜᱚᱫ ᱠᱟᱱᱟ?
ᱦᱳᱭ ᱦᱳᱭ ᱨᱚᱦᱚᱭ ᱦᱩᱭ ᱜᱚᱴ ᱟᱠᱟᱱᱟ ᱟᱫᱚ ᱦᱟᱜ ᱠᱷᱟᱱ ᱱᱤᱭᱟᱹ ᱜᱷᱟᱹᱲᱤᱡ ᱫᱚ ᱦᱟᱜ ᱠᱷᱟᱱ ᱱᱚᱣᱟ ᱜᱷᱩᱴᱩ ᱠᱚᱜᱮ ᱦᱟᱜ ᱠᱷᱟᱱ ᱵᱟᱲᱟ ᱦᱩᱭᱩᱜ ᱠᱟᱱᱟ ᱾
ᱦᱮᱸ
ᱟᱫᱚ ᱦᱟᱜ ᱠᱷᱟᱱ ᱥᱮᱨᱢᱟ ᱜᱮᱛᱚ ᱫᱟᱜ ᱜᱮ ᱵᱟᱭ ᱫᱟᱜ ᱮᱜ ᱱᱚᱝᱠᱟ ᱢᱤᱫ ᱫᱤᱱ ᱢᱤᱫ ᱫᱤᱱ ᱜᱷᱟᱹᱲᱤᱡ ᱮ ᱫᱟᱜ ᱮᱫ ᱠᱷᱟᱱ ᱫᱚ ᱱᱚᱝᱠᱟ ᱢᱤᱫ ᱫᱤᱱ ᱜᱟᱱᱮ- ᱛᱩᱝ ᱮᱜᱟ ᱴᱷᱤᱠ ᱴᱷᱟᱠ ᱫᱟᱜᱟᱜᱮ ᱵᱟᱭ ᱫᱟᱜ ᱮᱜᱟ ᱛᱟᱦᱚ ᱨᱮ ᱛᱟᱦᱚᱞᱮ ᱮᱸᱜ
ᱫᱚ ᱱᱤᱝᱠᱟᱸ ᱜᱮ ᱟᱞᱮᱥᱮᱱ ᱦᱚᱸ ᱱᱤᱝᱠᱟᱹᱜᱮ ᱟᱫᱚ ᱪᱮᱫᱠᱟᱱᱟ ᱱᱮᱴ ᱛᱮ ᱨᱚᱦᱚᱭ ᱦᱩᱭ ᱠᱚᱜᱼᱟ᱾ ᱟᱫᱚ ᱚᱱᱟ ᱫᱟᱜ ᱡᱟᱹᱲᱤ ᱦᱚᱛᱮᱡ ᱛᱮᱜᱮ ᱱᱩᱱᱟᱹᱜ ᱫᱚ ᱵᱤᱞᱚᱢ ᱜᱚᱫ ᱮᱱᱟ ᱟᱨᱞᱮ ᱮ ᱚᱠᱛᱚ ᱨᱮ- ᱛᱚᱞᱟ ᱜᱤᱰᱤ ᱠᱚ ᱵᱟᱝ ᱦᱩᱭ ᱥᱟᱹᱛ ᱠᱟᱱᱟ ᱟᱫᱚ ᱮᱸᱰᱮᱠᱷᱟᱱ ᱡᱟᱦᱟ ᱞᱮᱠᱟ ᱫᱟᱜ ᱢᱮᱱᱟᱜ ᱠᱟᱫᱟ ᱨᱚᱦᱚᱭ ᱫᱚ ᱦᱟᱸᱜ ᱜᱟᱱᱚᱜᱼᱟ ᱱᱚᱛᱮ ᱜᱷᱩᱴᱩ ᱥᱮᱫ ᱜᱮ ᱵᱟᱝ ᱢᱮᱱᱠᱷᱟᱱ ᱡᱟᱦᱟᱸ ᱠᱚᱨᱮ ᱱᱤᱛᱚᱜ ᱡᱟᱦᱟᱸ ᱫᱟᱜ ᱡᱟᱦᱟᱸ ᱚᱱᱟ ᱠᱚ ᱫᱟᱜ ᱛᱚᱜᱮ ᱨᱚᱦᱚᱭ ᱦᱩᱭᱩᱜᱟ ᱟᱫᱚ ᱮᱱ ᱨᱚᱦᱚ ᱮᱦᱚᱵᱚᱜ ᱠᱟᱱᱟ᱾
ᱚ ᱟᱪᱪᱷᱟ ᱟᱪᱪᱷᱟ ᱟᱰᱤ ᱱᱟᱯᱟᱭ ᱦᱳᱭ ᱟᱹᱞᱤᱧ ᱟᱨ ᱥᱟᱱᱟᱢ ᱦᱚᱲ ᱜᱮᱵᱚᱱ ᱟᱥᱟᱭᱮᱫᱼᱟ᱾ ᱦᱮᱸ ᱡᱮ ᱥᱮᱨᱢᱟ ᱠᱷᱚᱱ ᱠᱟᱹᱴᱤᱡ ᱫᱚᱭ ᱫᱟᱜᱽ ᱜᱮᱭᱟ ᱟᱨ ᱦᱳᱭ ᱱᱮᱛᱟᱨ ᱫᱤᱱ ᱡᱩᱫᱤ ᱵᱟᱭ ᱫᱟᱜᱟ ᱟᱫᱚ ᱚᱠᱟ ᱚᱠᱛᱚᱭ ᱫᱟᱜᱟ ᱦᱮᱸ?
ᱦᱳᱭ ᱦᱩᱸ ᱚᱱᱟ ᱢᱟ ᱠᱟᱛᱷᱟ ᱜᱮ ᱫᱟᱜ ᱫᱤ ᱫᱤᱱ ᱡᱩᱫᱤ ᱵᱟᱭ ᱫᱟᱜᱟ ᱛᱟᱦᱚᱞᱮ ᱛᱤᱥᱮ ᱫᱟᱜᱟ
ᱦᱮ
ᱛᱟᱦᱚᱞᱮ ᱪᱮᱫ ᱴᱚᱯᱤᱠ ᱤᱫᱤᱠᱟ ᱠᱟᱛᱮᱫ ᱜᱟᱞᱢᱟᱨᱟᱣ ᱦᱩᱭᱩᱜᱼᱟ?
ᱜᱚ ᱢᱟ ᱛᱟᱦᱟᱞᱮ ᱟᱵᱤᱱ ᱜᱮ ᱮᱜ ᱟᱨᱚᱢ ᱵᱚ ᱞᱤᱱᱵᱤᱱ ᱡᱟᱦᱟ ᱴᱟᱜ ᱴᱮᱜᱮ
ᱟᱪᱪᱷᱟ ᱞᱤᱧ ᱛᱟᱦᱚᱞᱮ ᱢᱤᱫᱴᱟᱝ ᱥᱟᱛᱟᱢ ᱞᱤᱧ ᱢᱮᱱᱮᱜᱼᱟ ᱚᱱᱟ ᱥᱟᱛᱟᱢ ᱤᱫᱤ ᱠᱟᱛᱮᱫ ᱜᱮ ᱦᱟᱸᱜ ᱜᱟᱞᱢᱟᱨᱟᱣ ᱦᱩᱭᱩᱜᱼᱟ ᱚᱱᱟ ᱥᱟᱛᱟᱢ ᱫᱚ ᱦᱩᱭᱩᱜ ᱠᱟᱱᱟ ᱟᱵᱚ ᱡᱩᱣᱟᱹᱱ ᱠᱚ ᱪᱮᱫᱟᱜ ᱴᱷᱤᱠ ᱞᱮᱠᱟ ᱵᱟᱹᱱᱩᱜ ᱵᱚᱱᱟ? ᱟᱵᱚ ᱪᱮᱫᱟᱜ ᱵᱟᱝᱵᱚᱱ ᱡᱩᱢᱤᱫᱚᱜ ᱠᱟᱱᱟ ᱱᱚᱣᱟ ᱨᱮᱱᱟᱜ ᱚᱡᱮ ᱠᱚ ᱤᱫᱤ ᱠᱟᱛᱮᱜ ᱦᱟᱸᱜ ᱜᱟᱞᱢᱟᱨᱟᱣ ᱦᱩᱭᱩᱜᱼᱟ ᱮᱸᱰᱮᱠᱷᱟᱱ ᱟᱨ ᱛᱟᱦᱟᱞᱮ ᱟᱵᱮᱱ ᱞᱟᱦᱟᱛᱤᱧ ᱟᱵᱮᱱ ᱴᱷᱮᱱ ᱠᱩᱠᱞᱤᱧ ᱫᱚᱦᱚᱭᱟ ᱡᱮ- ᱱᱚᱣᱟ ᱨᱮᱱᱟᱜ ᱚᱡᱮ ᱫᱚ ᱪᱮᱫᱟᱜ ᱪᱮᱫᱟᱜ ᱟᱵᱚ ᱵᱟᱵᱚᱱ ᱡᱩᱢᱤᱫᱚᱜ ᱠᱟᱱᱟ? ᱥᱮ ᱮ ᱱᱩᱱᱟᱹᱜ ᱟᱵᱚᱣᱟᱜ ᱡᱩᱣᱟᱹᱱ ᱠᱚᱣᱟᱜ ᱦᱟᱞᱚᱛ ᱱᱤᱛᱚᱜ ᱱᱚᱝᱠᱟ
ᱦᱩᱸ
ᱟᱵᱚ ᱥᱟᱱᱛᱟᱲ ᱥᱟᱶᱛᱟ ᱞᱮᱠᱟᱛᱮ- ᱦᱮᱸ ᱱᱚᱸᱰᱮᱟᱸ ᱟᱵᱚ ᱥᱟᱱᱛᱟᱲ ᱥᱟᱶᱛᱟ ᱞᱮᱠᱟ ᱫᱚ ᱢᱟᱱᱮ ᱮᱴᱟᱜ ᱞᱮᱠᱟᱛᱮ ᱠᱷᱟᱱ ᱫᱚ ᱮᱴᱟᱜ ᱞᱮᱠᱟ ᱛᱮᱜᱮ ᱦᱩᱭ ᱜᱚᱫᱚᱜᱼᱟ ᱛᱚ ᱢᱮᱱᱠᱷᱟᱱ ᱟᱵᱚ ᱥᱟᱱᱛᱟᱲ ᱥᱟᱶᱛᱟ ᱨᱮᱱ ᱡᱟᱦᱟᱸᱭ ᱡᱩᱣᱟᱹᱱ ᱠᱚ- ᱱᱩᱠᱩ ᱢᱟᱱᱮ ᱱᱚᱣᱟ ᱫᱤᱥ ᱫᱤᱥ ᱦᱩᱫᱤᱥ ᱠᱟᱛᱮ ᱠᱟᱹᱴᱤᱡ ᱞᱟᱹᱭ ᱵᱮᱱ?
ᱟ ᱦᱳᱭ ᱟᱫᱚ ᱦᱟᱸᱜ ᱠᱷᱟᱱ ᱡᱟ ᱩᱰᱟᱹᱝ ᱜᱮᱞᱤᱧ ᱵᱟᱲᱟᱭᱟᱸ ᱠᱷᱟᱱ ᱚᱱᱠᱟ ᱞᱮᱠᱟᱛᱮ ᱦᱟᱸᱜ ᱠᱷᱟᱱ ᱠᱟᱹᱴᱤᱡ ᱞᱤᱧ ᱞᱟᱹᱭᱟᱜ ᱠᱟᱱ ᱜᱮ
ᱦᱮᱸ
ᱦᱳᱭ ᱟᱫᱚ ᱡᱮᱢᱚᱱ ᱵᱤᱱ ᱢᱮᱱ ᱠᱮᱫ ᱞᱮᱠᱟᱜ ᱜᱮ ᱟᱫᱚ ᱦᱳᱭ ᱱᱚᱝᱠᱟ ᱧᱮᱞᱚᱜ ᱠᱟᱱ ᱜᱮᱭᱟ ᱱᱚᱝᱠᱟ ᱟᱵᱚ ᱮ ᱱᱚᱝᱠᱟ ᱡᱩᱢᱤᱫ ᱫᱚ ᱥᱟᱨᱤ ᱜᱮ ᱵᱟᱹᱱᱩᱜᱼᱟ᱾
ᱟᱫᱚ ᱱᱚᱝᱠᱟ ᱞᱮᱠᱟᱛᱮ ᱦᱟᱸᱜ ᱠᱷᱟᱱ ᱧᱮᱞᱚᱜᱚᱜ ᱠᱟᱱᱟ
ᱟᱹᱛᱩ ᱴᱚᱞᱟᱨᱮ ᱱᱚᱝᱠᱟ ᱜᱮ ᱡᱩᱢᱤᱫ ᱵᱟᱹᱱᱩᱜᱼᱟ ᱟᱫᱚ ᱦᱟᱱᱠᱟ ᱱᱚᱝᱠᱟ ᱵᱷᱮᱜᱟᱨ ᱜᱮ ᱢᱮᱱᱟᱜ ᱵᱚᱱᱟ ᱟᱨ ᱱᱚᱝᱠᱟ ᱮᱥᱠᱟᱨ ᱮᱥᱠᱟᱨ ᱜᱮᱵᱚᱱ ᱛᱟᱦᱮᱱ ᱠᱟᱱ ᱜᱮᱭᱟ ᱦᱩᱻ
ᱦᱩᱸ ᱦᱩᱸ
ᱟᱫᱚ ᱱᱚᱝᱠᱟ ᱥᱟᱱᱟᱢ ᱠᱚᱜᱮ ᱡᱩᱫᱤ ᱮᱻ ᱚᱱᱠᱟᱜ ᱜᱮ ᱮᱻ ᱦᱟᱸᱰᱮ ᱱᱟᱰᱮᱱ ᱠᱚ ᱟᱫᱚ ᱚᱱᱠᱟᱜ ᱜᱮ ᱡᱩᱫᱤ ᱨᱚᱯᱚᱲ ᱢᱤᱫ ᱠᱟᱛᱮ ᱡᱩᱫᱤ ᱱᱚᱝᱠᱟ ᱮᱻ ᱦᱩᱭ ᱠᱚᱜᱼᱟ ᱟᱨᱠᱤ ᱟᱫᱚ ᱚᱱᱟ ᱫᱚ ᱱᱟᱯᱟᱭ ᱠᱚᱜ ᱜᱮᱭᱟ ᱟᱫᱚ ᱱᱤᱛᱚᱜ ᱫᱚ ᱦᱟᱸᱜ ᱠᱷᱟᱱ ᱡᱚᱛᱚ ᱱᱤᱡᱮᱨ ᱱᱤᱡᱮᱨᱟᱜ ᱰᱟᱦᱟᱨ ᱛᱮ ᱠᱚ ᱛᱟᱲᱟᱢᱼᱮᱫᱟ ᱱᱤᱛᱚᱜ ᱫᱚ ᱦᱮ ᱥᱚᱢᱟᱡᱽ ᱠᱚ ᱵᱟᱠᱷᱨᱟ ᱫᱚ ᱵᱟᱝᱠᱚ ᱩᱭᱦᱟᱹᱨᱮᱜᱼᱟ ᱦᱮᱸ ᱦᱩ ᱟᱫᱚ ᱢᱟ ᱠᱟᱹᱴᱤᱡ ᱟᱹᱵᱤᱱ ᱦᱚᱸ ᱞᱟᱹᱭᱟᱜ ᱟᱜ ᱵᱤᱱ
ᱟᱹᱞᱤᱧᱟᱜ ᱱᱚᱰᱮ ᱛᱟᱦᱚᱞᱮ ᱱᱚᱣᱟ ᱤᱫᱤ ᱠᱟᱛᱮ ᱫᱤᱱᱤᱧ ᱞᱟᱹᱭ ᱮᱫᱼᱟ ᱯᱳᱭᱞᱳ ᱨᱮᱜᱮ ᱦᱟᱸᱜ ᱦᱤᱡᱩᱜᱼᱟ ᱟᱵᱚ ᱥᱟᱱᱛᱟᱲ ᱥᱟᱶᱛᱟ ᱨᱮᱭᱟᱜ ᱡᱟᱦᱟᱸ ᱯᱚᱨᱤᱠᱟᱴᱷᱟᱢᱳ ᱡᱩᱫᱤ ᱵᱚᱱ ᱧᱮᱞᱟ ᱦᱮᱸ ᱠᱷᱟᱱ ᱱᱤᱛᱚᱜ ᱟᱵᱚ ᱴᱷᱮᱱ ᱟᱹᱰᱤ ᱦᱚᱲᱟᱜ ᱜᱮ ᱵᱟᱲᱟᱭ ᱵᱟᱲᱟᱭ ᱵᱟᱹᱱᱩᱜᱼᱟ ᱡᱟᱦᱟᱸ ᱦᱚᱛᱮᱡ ᱛᱮ ᱱᱤᱛᱟᱹᱜ ᱦᱟᱞᱚᱛ ᱱᱚᱝᱠᱟ ᱨᱮ ᱢᱮᱱᱟᱜ ᱟᱠᱟᱫᱟ
ᱦᱮᱸ
ᱢᱮ ᱯᱩᱭᱞᱩ ᱧᱮᱞᱚᱜᱼᱟ ᱡᱩᱫᱤ ᱥᱟᱶᱛᱟ ᱨᱮᱱᱟᱜ ᱡᱟᱦᱟᱸ ᱠᱟᱨᱢᱚ ᱢᱮᱱᱟᱜ ᱮ ᱱᱟᱜ ᱟᱠᱟᱫᱟ ᱦᱮᱸ ᱥᱟᱶᱛᱟ ᱨᱮᱱᱟᱜ ᱡᱟᱦᱟᱸ ᱢᱤᱫᱴᱟᱝ ᱛᱟᱭᱚᱢ ᱢᱤᱫᱴᱟᱝ ᱡᱟᱦᱟᱸ ᱟᱸᱜᱤᱵᱷᱟᱨ ᱢᱮᱱᱟᱜ ᱟᱠᱟᱫᱟ ᱢᱤᱫᱴᱟᱝ ᱥᱟᱶᱛᱟ ᱪᱟᱞᱟᱣ ᱞᱟᱹᱜᱤᱫ ᱛᱚ ᱢᱤᱫᱴᱟᱝ ᱥᱴᱮᱯ ᱵᱟᱭ ᱥᱴᱮᱯ ᱢᱤᱫᱴᱟᱝ ᱛᱟᱦᱮᱱᱟ ᱢᱮᱱᱫᱚ ᱡᱩᱫᱤ ᱫᱟᱹᱭᱠᱟᱹ ᱞᱮᱠᱟᱛᱮᱧ ᱞᱟᱹᱭᱟ ᱱᱚᱜᱼᱚᱭ ᱡᱟᱦᱟᱸ ᱞᱮᱠᱟ ᱚᱯᱷᱤᱥ ᱟᱫᱟᱞᱚᱛ ᱨᱮᱱᱟᱜ ᱡᱟᱦᱟᱸ ᱥᱤᱥᱴᱮᱢ ᱢᱤᱫᱴᱟᱝ ᱞᱳᱣᱟᱨ ᱰᱤᱵᱷᱤᱥᱮᱱ ᱴᱩ ᱟᱯᱟᱨ ᱰᱤᱵᱷᱤᱥᱮᱱ ᱡᱟᱦᱟᱸ ᱥᱤᱥᱴᱮᱢ ᱥᱴᱮᱯ ᱵᱟᱭ ᱥᱴᱮᱯ ᱦᱮᱡ ᱟᱹᱜᱩ ᱟᱠᱟᱱᱟ ᱟᱵᱚ ᱥᱟᱱᱛᱟᱲ ᱥᱟᱶᱛᱟ ᱛᱚᱵᱮ ᱧᱮᱞ ᱞᱮᱠᱷᱟᱱ ᱦᱚᱸ ᱱᱚᱣᱟ ᱨᱮ ᱢᱤᱫᱴᱟᱝ ᱟᱹᱰᱤ ᱢᱟᱨᱟᱝ ᱮᱱᱮᱢ ᱢᱮᱱᱟᱜᱼᱟ ᱡᱟᱦᱟᱸ ᱫᱚ ᱟᱹᱰᱤ ᱞᱟᱦᱟ ᱠᱷᱚᱱᱟᱜ ᱱᱚᱣᱟᱜᱮ ᱢᱤᱫᱴᱟᱝ ᱜᱚᱨᱚᱵᱽ ᱵᱩᱡᱷᱟᱹᱜᱼᱟ ᱛᱚ ᱪᱮᱫ ᱞᱮᱠᱟ ᱱᱚᱜᱼᱚᱭ ᱡᱟᱦᱟ ᱞᱮᱠᱟ ᱧᱮᱞ ᱦᱩᱭᱩᱜᱼᱟ ᱟᱵᱚᱣᱟᱜ ᱯᱩᱭᱞᱳ ᱨᱮ ᱢᱤᱫᱴᱟᱝ ᱥᱟᱱᱛᱟᱲ ᱟᱛᱩ ᱟᱛᱩ ᱢᱮᱱᱛᱮ ᱪᱮᱫ ᱞᱮᱠᱟ ᱟᱛᱩ ᱨᱮ ᱚᱸᱰᱮ ᱟᱹᱰᱤ ᱜᱚᱴᱟᱝ ᱯᱟᱹᱨᱤᱥ ᱨᱮᱱ ᱦᱚᱲ ᱠᱚ ᱛᱟᱦᱮᱱᱟ ᱟᱹᱰᱤ ᱟᱢᱫᱟ ᱦᱚᱲ ᱠᱚ ᱛᱟᱦᱮᱱᱟ ᱟᱹᱰᱤ ᱟᱭᱢᱟ ᱦᱮᱸ ᱯᱚᱨᱤᱵᱟᱨ ᱛᱟᱦᱮ ᱜᱷᱟᱨᱚᱸᱧᱡᱽ ᱛᱚ ᱱᱚᱣᱟ ᱱᱚᱣᱟ ᱠᱚ ᱟᱨᱦᱚᱸ ᱡᱩᱫᱤ ᱢᱟᱲᱟᱝ ᱥᱮᱫ ᱡᱩᱫᱤ ᱥᱮᱱ ᱦᱩᱭᱩᱜᱼᱟ ᱱᱚᱣᱟ ᱟᱛᱳ ᱨᱮ ᱛᱟᱦᱮᱸ ᱠᱟᱱᱟ ᱚᱱᱟ ᱫᱚ ᱦᱮᱸ ᱜᱮ ᱥᱮ ᱟᱛᱳ ᱫᱚ ᱟᱨ ᱟᱪᱠᱟ ᱫᱚ ᱵᱟᱝ ᱱᱚᱣᱟ ᱭᱟ ᱱᱚᱰᱮ ᱞᱟᱦᱟ ᱛᱮ ᱵᱩᱡᱽ ᱦᱩᱭᱩᱜ ᱛᱟᱵᱚᱱᱟ ᱮᱦᱚᱵ ᱢᱚᱬᱮ ᱦᱚᱲ ᱠᱚ ᱛᱟᱦᱮᱸᱱᱟ ᱡᱮ ᱢᱟᱺᱡᱷᱤ ᱠᱚ ᱢᱟᱺᱡᱷᱤ ᱯᱟᱨᱟᱱᱤᱠ ᱦᱮᱸ ᱱᱟᱭᱠᱮ ᱛᱟᱦᱮᱸᱱᱟᱭ᱾
ᱦᱩᱸ
ᱠᱚ ᱢᱮᱱᱟᱜ ᱠᱚᱣᱟ ᱦᱳᱭ ᱛᱟᱦᱚᱸᱞᱮ ᱯᱩᱭᱞᱩ ᱛᱮ ᱱᱚᱰᱮ ᱡᱷᱚᱛᱚᱣᱟᱜ ᱟᱹᱰᱤ ᱢᱟᱨᱮ ᱜᱩᱱᱟᱹᱱ ᱮᱱᱮᱢ ᱢᱮᱱᱟᱜ-ᱟ᱾ ᱜᱮᱭᱟ᱾
ᱦᱩᱸ᱾
ᱟᱱᱮ ᱚᱝᱠᱟ ᱟᱛᱳ ᱨᱤᱱᱤᱡ ᱩᱱ ᱨᱮᱱ ᱟᱨᱦᱚᱸ ᱡᱟᱦᱟᱸᱭ ᱯᱩᱱᱭᱟ ᱦᱚᱲ ᱢᱮᱱᱟᱜ ᱟᱠᱟᱫ ᱠᱚᱣᱟ᱾